ᱟᱸᱡᱚᱢᱚᱜ ᱠᱟᱱᱟ?
ᱦᱮᱸ ᱜᱚᱢᱠᱮ ᱟᱸᱡᱚᱢᱚᱜ ᱠᱟᱱᱟ ᱟᱹᱞᱤ ᱧᱟᱜᱼᱼ
ᱟᱪᱪᱷᱟ ᱦᱳᱭ ᱯᱩᱥᱴᱟᱹᱣ ᱜᱮ ᱟᱸᱡᱚᱢᱚᱜ ᱠᱟᱱᱟ ᱮᱠᱫᱚᱢ ᱱᱟᱯᱟᱭ ᱧᱚᱜ᱾
ᱟᱪᱪᱷᱟ ᱜᱚᱝᱠᱮ ᱱᱟᱯᱟᱭ ᱜᱮᱭᱟᱵᱮᱱ?
ᱦᱮᱸ ᱟᱹᱞᱤᱧ ᱫᱚ ᱦᱟᱸᱜ ᱱᱤᱛᱚᱜ ᱫᱚ ᱦᱟᱸᱜ ᱮᱠᱷᱚᱱ ᱱᱟᱯᱟᱭ ᱜᱮ ᱢᱮᱱᱟᱜ ᱞᱤᱧᱟᱹ ᱟᱵᱮᱱ ᱜᱮ ᱚᱠᱟ ᱞᱮᱠᱟ?
ᱦᱳᱭ ᱜᱚᱝᱠᱮ ᱟᱹᱞᱤᱧ ᱦᱚᱸ ᱵᱮᱥ ᱜᱮ ᱮᱠᱷᱚᱱ ᱫᱚ᱾
ᱟᱨ ᱚᱲᱟᱜ ᱠᱚᱨᱮ ᱥᱟᱱᱟᱢ ᱠᱚ ᱚᱠᱟᱞᱮᱠᱟ ᱢᱮᱱᱟᱜ ᱠᱚᱣᱟ?
ᱦᱳᱭ ᱚᱲᱟᱜ ᱨᱮᱦᱚᱸ ᱱᱟᱯᱟᱭ ᱜᱮ ᱮᱠᱷᱚᱱ ᱫᱚ ᱟᱫᱚ ᱟᱹᱵᱤᱱᱼᱼ ᱟᱵᱤᱱ ᱚᱲᱟᱜ ᱨᱮᱱ ᱫᱚ ᱪᱮᱫᱠᱟ ᱢᱮᱱᱟᱜ ᱠᱚᱣᱟ?
ᱦᱮᱸ ᱱᱤᱛᱚᱜ ᱥᱤ ᱥᱤᱨᱡᱚᱱᱤ ᱭᱟᱜ ᱫᱟᱭᱟᱛᱮ ᱱᱤᱛᱚᱜ ᱫᱚ ᱦᱟᱸᱜ ᱥᱟᱱᱟᱢ ᱠᱚᱜᱮ ᱱᱟᱯᱟᱭ ᱜᱮ ᱢᱮᱱᱟᱜ ᱞᱮᱭᱟ ᱦᱟᱸᱜ᱾ ᱦᱮᱸ ᱟᱫᱚ ᱥᱮᱨᱢᱟ ᱥᱤᱛᱩᱝ ᱜᱮᱛᱚ ᱟᱹᱰᱤ ᱡᱟᱹᱥᱛᱤ ᱠᱟᱫᱟᱭ᱾ ᱟᱥᱟᱲ ᱵᱚᱸᱜᱟ ᱢᱟ ᱥᱮᱴᱮᱨᱮᱱ ᱫᱟᱜ ᱜᱮ ᱵᱟᱭ ᱫᱟᱜ ᱮ ᱟᱫᱚᱼᱼ ᱚᱱᱟᱜᱮ ᱠᱟᱹᱴᱤᱡ ᱦᱚᱨᱚ ᱦᱚᱨᱚ ᱵᱩᱡᱟᱹᱜ ᱠᱟᱱᱟ᱾
ᱦᱳᱭ ᱟᱫᱚ ᱫᱟᱜᱮᱜ ᱨᱮᱦᱚᱸᱭ ᱚᱱᱮ ᱚᱱᱠᱟ ᱟᱨᱦᱚᱸ ᱥᱤᱛᱩᱝ ᱜᱮ ᱟᱨᱦᱚᱸ ᱡᱟᱹᱥᱛᱤ ᱧᱮᱞᱚᱜ ᱠᱟᱱᱟ᱾
ᱦᱚᱢ ᱦᱚᱢ ᱢᱟᱸᱡᱟᱱ ᱨᱤᱢᱤᱞ ᱮ ᱨᱟᱠᱟᱵ ᱫᱟ ᱟᱨ ᱛᱟᱯᱚᱨᱮ ᱚᱠᱟᱥᱮᱫ ᱪᱚᱭ ᱦᱮᱸᱫᱮ ᱜᱮ ᱟᱹᱰᱤ ᱢᱟᱨᱟᱝ ᱮ ᱨᱟ᱾ ᱠᱟᱵ ᱫᱟ ᱟᱨ ᱚᱠᱟ ᱥᱮᱫ ᱪᱚ ᱚᱴᱟᱝ ᱤᱫᱤ ᱜᱚᱫ ᱠᱟᱜ ᱠᱷᱟᱱ ᱢᱤᱫ ᱜᱷᱟᱹᱲᱤᱡ ᱛᱮ ᱵᱟᱝ ᱵᱩᱡᱷᱟᱹᱜ ᱠᱟᱱᱟ᱾ ᱥᱮᱫᱟᱭ ᱡᱚᱠᱷᱚᱱ ᱦᱩᱰᱤᱧ ᱛᱟᱦᱮᱸ ᱦᱩᱭ ᱞᱮᱱᱟ ᱩᱱ ᱥᱩᱢᱚᱭ ᱫᱚ ᱧᱮᱞ ᱦᱩᱭᱩᱜ ᱠᱟᱱ ᱛᱟᱦᱮᱸᱫ ᱯᱷᱚᱹᱪᱷᱤᱢ ᱱᱟᱠᱷᱼᱼ ᱦᱮᱸᱫᱮ ᱨᱤᱢᱤᱞ ᱨᱟᱠᱟᱵ ᱞᱮᱱ ᱠᱷᱟᱡ ᱱᱚᱭᱟ ᱦᱚᱭ ᱫᱟᱜ ᱫᱚ ᱟᱹᱰᱤ ᱡᱟᱹᱥᱛᱤ ᱦᱤᱡᱩᱜ ᱛᱟᱦᱮᱸᱫ᱾ ᱦᱮᱸ ᱟᱹᱰᱤ ᱡᱟᱹᱥᱛᱤ ᱦᱚᱭ ᱟᱛᱮ ᱫᱟᱜ ᱮ ᱛᱟᱦᱮᱸᱫ ᱱᱮᱛᱟᱨ ᱢᱟᱼᱼ ᱵᱟᱝᱫᱚ ᱡᱩᱜᱽ ᱜᱮ ᱵᱚᱫᱚᱞ ᱟᱠᱟᱱ ᱵᱟᱝᱫᱚ ᱪᱮᱫ ᱪᱤᱠᱟᱣ ᱠᱟᱱ᱾
ᱦᱟᱭ ᱟᱫᱚ ᱚᱱᱮ ᱡᱮ ᱱᱮᱛᱟᱨ ᱫᱚ ᱟᱫᱚ ᱞᱟᱦᱟᱛᱮ ᱞᱮᱠᱟᱱ ᱫᱚ ᱚᱱᱮ ᱡᱟᱦᱟᱸ ᱯᱨᱟᱠᱨᱤᱛᱤᱠ ᱡᱟᱦᱟᱸᱼᱼ ᱧᱮᱞ ᱠᱟᱛᱮ ᱟᱵᱚ ᱵᱚᱱ ᱴᱷᱤᱠᱟᱹ ᱫᱟᱲᱮᱭᱟᱜ ᱛᱟᱦᱮᱸᱫ ᱚᱱᱟ ᱠᱚᱫᱚ ᱟᱫᱚ ᱚᱱᱠᱟ ᱞᱮᱠᱟ ᱫᱚᱼᱼ ᱵᱟᱝ ᱢᱤᱫᱚᱜ ᱠᱟᱱᱟ ᱦᱟᱯᱲᱟᱢ ᱠᱚ ᱚᱠᱟ ᱞᱮᱠᱟ ᱠᱚᱼᱼ ᱧᱮᱞ ᱟᱹᱜᱩ ᱟᱠᱟᱫᱼᱟ ᱥᱮᱠᱚ ᱞᱟᱹᱭ ᱟᱹᱜᱩ ᱦᱚᱴᱚ ᱟᱠᱟᱫᱟ ᱡᱮ ᱱᱚᱛᱮ ᱨᱤᱢᱤᱞ ᱨᱟᱠᱟᱵ ᱞᱮᱠᱷᱟᱱ ᱱᱚᱣᱟ ᱫᱚ ᱫᱟᱜ ᱟᱜ ᱮᱠᱫᱚᱢ ᱜᱮ ᱦᱤᱡᱩᱜᱼᱟ ᱟᱨ ᱨᱤᱢᱤᱞ ᱧᱮᱞ ᱛᱮᱦᱚᱸ ᱠᱚ ᱞᱟᱹᱭᱟ ᱡᱮ ᱱᱚᱣᱟ ᱨᱤᱢᱤᱞ ᱫᱚ, ᱛᱮᱫᱚ ᱫᱟᱜ ᱮ ᱡᱟᱹᱲᱤᱭᱟ ᱟᱨ ᱚᱠᱟ ᱨᱤᱢᱤᱞ ᱫᱚᱭ ᱚᱴᱟᱝ ᱤᱫᱤᱭᱟ᱾
ᱦᱮᱸ ᱦᱮᱸ ᱦᱮᱸ ᱟᱨ ᱠᱟᱹᱴᱤᱡ ᱛᱟᱦᱮᱱ ᱥᱚᱢᱚᱭ ᱧᱮᱞ ᱦᱩᱭ ᱠᱟᱱᱟ ᱥᱮ ᱩᱱ ᱥᱚᱢᱚᱭ ᱫᱚ ᱡᱮ ᱯᱟᱹᱪᱷᱤᱢ ᱱᱟᱠᱷᱟ ᱮᱠᱫᱚᱢ ᱦᱮᱸᱫᱮ ᱜᱮ ᱨᱤᱢᱤᱞ ᱮ ᱨᱟᱠᱟᱵ ᱞᱮᱱᱠᱷᱟᱡ ᱜᱮ ᱟᱨᱚ ᱫᱟᱨᱮ ᱠᱚᱨᱮᱱ ᱠᱚᱸᱜ ᱠᱚ ᱤᱭᱟᱹ ᱠᱚ ᱩᱰᱟᱹᱣ ᱞᱮᱱᱠᱷᱟᱡ ᱜᱮ ᱫᱟᱜ ᱫᱚ ᱦᱤᱡᱩᱜ ᱠᱟᱱ ᱜᱮᱭᱟ ᱚᱱᱠᱟ ᱢᱮᱫᱴᱮᱱ ᱛᱟᱵᱚᱨᱚᱱ ᱧᱮᱞ ᱦᱩᱭ ᱠᱟᱱ ᱛᱟᱦᱮᱸᱫ ᱦᱮᱸ ᱱᱤᱛᱚᱜ ᱫᱚ ᱠᱤᱱᱛᱩ ᱦᱮᱸᱫᱮ ᱨᱤᱢᱤᱞ ᱧᱮᱞᱚᱜ ᱠᱟᱱ ᱨᱮᱦᱚᱸ ᱟᱫᱚ ᱚᱱᱠᱟ ᱞᱮᱠᱟ ᱵᱟᱛᱟᱵᱚᱨᱚᱱ ᱫᱚ ᱵᱟᱝ ᱧᱮᱞᱚᱜ ᱠᱟᱱᱟ ᱡᱮ ᱫᱟᱜ ᱦᱤᱡᱩᱜ ᱜᱮᱭᱟ ᱢᱮᱱᱛᱮ ᱟᱫᱚ ᱢᱤᱫ ᱜᱷᱟᱹᱲᱤᱡ ᱦᱚᱭ ᱞᱮᱠᱷᱟᱡ ᱜᱮ ᱟᱫᱚ ᱚᱱᱟ ᱫᱚ ᱪᱷᱤᱢ ᱪᱷᱟᱹᱛᱟᱹᱨ ᱚᱠᱟ ᱥᱮ ᱚᱱᱟ ᱫᱚᱠᱠᱷᱤᱱ ᱱᱟᱠᱷᱟ ᱩᱛᱛᱚᱨ ᱱᱟᱠ ᱠᱷᱟ ᱯᱚᱪᱷᱤᱢ ᱯᱩᱨᱩᱵ ᱱᱟᱠᱷᱟ ᱜᱚᱴᱟ ᱟᱫᱚ ᱪᱷᱩᱲᱭᱟᱹᱣ ᱱᱟ
ᱟ ᱦᱳᱭ ᱚᱱᱠᱟ ᱞᱮᱠᱟᱜᱮ ᱱᱮᱛᱟᱨ ᱫᱚ ᱟᱫᱚ ᱱᱮᱛᱟᱨ ᱫᱚ ᱟᱨᱦᱚᱸ ᱟ ᱚᱱᱠᱟ ᱧᱮᱞᱚᱜᱚᱜ ᱠᱟᱱᱟ ᱟᱨᱦᱚᱸ ᱱᱮᱛᱟᱨ ᱫᱚ ᱡᱟᱦᱟᱸ ᱟᱵᱚᱣᱟᱜ ᱢᱳᱵᱟᱭᱤᱞ ᱮᱯᱥ ᱠᱚ ᱢᱮᱱᱟᱜᱼᱟ ᱥᱮ ᱟ ᱚᱱᱟ ᱫᱟᱨᱟᱭ ᱛᱮᱦᱚᱸ ᱟᱵᱚ ᱟᱵᱚᱦᱟᱣᱟ ᱨᱮᱱᱟᱜ ᱡᱟᱦᱟᱸ ᱟᱯᱰᱮᱴ ᱚᱱᱟ ᱠᱚᱫᱚ ᱵᱚᱱ ᱧᱟᱢᱮᱫ ᱜᱮᱭᱟ ᱢᱮᱱᱠᱷᱟᱱ ᱚᱱᱟ ᱠᱚᱦᱚᱸ ᱧᱮᱞᱚᱜᱚᱜ ᱠᱟᱱᱟ ᱱᱮᱛᱟᱨ ᱫᱚ ᱚᱱᱮᱵᱤᱱ ᱞᱟᱹᱭ ᱠᱮᱫ ᱵᱟᱝ ᱫᱚ ᱡᱩᱜᱽ ᱵᱚᱫᱚᱞ ᱥᱟᱶᱛᱮ ᱚᱱᱟ ᱠᱚᱦᱚᱸ ᱚᱠᱟᱞᱮᱠᱟ ᱟ ᱦᱟᱱᱛᱮ ᱱᱟᱛᱮᱜ ᱠᱟᱱ ᱚᱱᱟ ᱮᱯᱥ ᱨᱮᱦᱚᱸ ᱟᱫᱚ ᱱᱮᱛᱟᱨ ᱫᱚ ᱧᱮᱞᱚᱜ ᱠᱟᱱᱟ ᱩᱫᱩᱜᱚᱜ ᱨᱮᱦᱚᱸ ᱚᱸᱰᱮ ᱫᱚ ᱟᱫᱚ ᱥᱚᱴᱷᱤᱠ ᱫᱚ ᱵᱟᱝ ᱮ ᱩᱫᱩᱜ ᱫᱟᱲᱮᱭᱟᱜ ᱠᱟᱱᱟ ᱢᱟᱱᱮ ᱩᱫᱩᱜᱮᱜ- ᱠᱟᱱᱟ ᱡᱮ ᱱᱤᱛᱚᱜ ᱫᱟᱜ ᱡᱟᱹᱲᱤ ᱦᱤᱡᱩᱜᱼᱟ ᱟᱫᱚ ᱧᱮᱞᱚᱜ ᱠᱟᱱᱟ ᱡᱮ ᱨᱤᱢᱤᱞᱮ ᱨᱟᱠᱟᱵ ᱠᱮᱫᱟ ᱮᱴᱟᱜ ᱥᱮᱫ ᱟᱫᱚ ᱦᱳᱭ ᱟᱨ ᱚᱴᱟᱝ ᱤᱫᱤ ᱠᱮᱫᱟ ᱦᱚᱜ ᱱᱚᱝᱠᱟ ᱦᱚᱸ ᱧᱮᱞᱚᱜᱚᱜ ᱠᱟᱱᱟ
ᱵᱚᱨᱱᱟ ᱦᱚᱸ ᱴᱷᱤᱠ ᱴᱷᱤᱠᱟᱹᱱ ᱵᱟᱝ ᱵᱩᱡᱷᱟᱹᱜ ᱠᱟᱱᱟ
ᱦᱟ ᱵᱟᱝ
ᱟᱫᱚ ᱟᱫᱚ ᱟᱯᱮᱥᱮᱫ ᱫᱚ ᱚᱠᱟᱞᱮᱠᱟ ᱢᱟᱱᱮ ᱪᱟᱥ ᱵᱟᱥ ᱠᱚ ᱚᱠᱟ ᱞᱮᱠᱟ ᱦᱩᱭᱩᱜ ᱜᱮᱭᱟ
ᱪᱟᱥᱵᱟᱥ ᱫᱚ ᱦᱩᱭᱩᱜ ᱜᱮᱭᱟ ᱦᱟᱸᱜ ᱱᱟᱯᱟᱭ ᱜᱮ ᱥᱮᱨᱢᱟ ᱡᱟᱹᱲᱤ ᱵᱟᱭ ᱡᱟᱹᱲᱤ ᱨᱮᱦᱚᱸ ᱰᱤ ᱵᱷᱤ ᱥᱤ ᱠᱮᱱᱮᱞ ᱠᱚᱛᱮ ᱫᱟᱜ ᱠᱚᱫᱚᱞᱮ ᱧᱟᱢᱟ ᱦᱟᱸᱜ
ᱦᱮ
ᱪᱟᱥᱵᱟᱥ ᱛᱮᱫᱚ ᱚᱱᱠᱟ ᱞᱮ ᱠᱟ ᱫᱚ ᱟᱹᱣᱨᱤᱞᱮ ᱚᱵᱷᱟᱵᱚᱜᱼᱟ ᱦᱟᱜ ᱚᱱᱠᱟ ᱡᱟᱦᱟᱸᱛᱤᱥ ᱠᱷᱚᱱ ᱱᱚᱣᱟ ᱰᱤ ᱵᱷᱤ ᱥᱤᱼ- ᱰᱮᱢ ᱵᱮᱱᱟᱣ ᱠᱟᱱᱟ ᱩᱱ ᱠᱷᱚᱡ ᱫᱚ ᱦᱟᱸᱜ ᱢᱮᱱᱟᱜ ᱞᱮᱭᱟ ᱪᱟᱥᱼᱵᱟᱥ ᱫᱚ ᱚᱱᱠᱟ ᱞᱮᱠᱟ ᱫᱚ ᱦᱩᱭᱩᱜ ᱠᱟᱱ ᱛᱟᱞᱮ
ᱟᱪᱪᱷᱟ ᱟᱵᱚ ᱫᱚ ᱢᱟᱱᱮ ᱟᱞᱮ ᱥᱮᱫ ᱫᱚ ᱱᱚᱝᱠᱟ ᱞᱮᱠᱟ ᱡᱮ ᱮ ᱵᱟᱨᱭᱟ ᱡᱟᱦᱟᱸ ᱥᱤᱡᱤᱱ ᱛᱟᱦᱮᱱᱟ ᱚᱱᱟ ᱵᱟᱨᱭᱟ ᱥᱤᱡᱤᱱ ᱨᱮᱜᱮ ᱠᱚ ᱪᱟᱥ ᱢᱮᱱᱫᱚ ᱢᱮᱱᱛᱮ ᱟᱞᱮᱥᱮᱫ ᱫᱚᱠᱚ ᱞᱟᱹᱭᱟ ᱱᱚᱝᱠᱟ ᱫᱷᱚᱨᱚᱱᱟᱜ ᱨᱟᱡᱟᱣ ᱛᱟᱦᱮ ᱡᱟᱹᱯᱩᱫ ᱟᱨᱠᱤ ᱚᱱᱟ ᱵᱟᱨᱭᱟ ᱨᱮᱜᱮᱜᱜᱜᱷᱰᱜ ᱭᱱᱰ ᱵᱟᱱᱰ ᱷᱰᱷᱰᱷᱰᱜᱰᱠᱚ ᱪᱟᱥᱟ ᱟᱫᱚ ᱟᱯᱮ ᱥᱮᱫ ᱫᱚ ᱪᱮᱫ ᱞᱮᱠᱟ ᱟᱞᱮ ᱥᱮᱫ ᱫᱚ ᱡᱮᱢᱚᱱ ᱟ ᱫᱷᱚᱨᱚᱱ ᱨᱮᱦᱚᱸ ᱚᱱᱟ ᱡᱟᱦᱟᱸᱵᱤᱱ ᱞᱟᱹᱭ ᱰᱮᱢ ᱫᱟᱜ ᱥᱮ ᱟᱞᱮᱥᱮᱫ ᱫᱚ ᱢᱤᱱᱤ ᱠᱚ ᱞᱟᱹᱭ ᱜᱮᱭᱟ ᱡᱮ ᱚᱱᱟ ᱢᱮᱱᱮ ᱢᱮᱱᱟᱜᱼᱟ ᱚᱱᱟ ᱟᱨ ᱢᱤᱱᱤ ᱫᱟᱜ ᱛᱮ ᱠᱚ ᱪᱟᱥ ᱵᱟᱥ ᱦᱩᱭᱩᱜ ᱜᱮᱭᱟ ᱟᱨᱵᱚᱨ ᱵᱚᱨᱥᱟ ᱨᱮᱱᱟᱜ ᱡᱟᱦᱟᱸ ᱚᱱᱟ ᱫᱚ ᱚᱱᱟ ᱥᱮᱨᱢᱟ ᱡᱟᱹᱲᱤ ᱫᱟᱜ ᱛᱮᱜᱮ ᱠᱚ ᱪᱟᱥ ᱜᱮᱭᱟ ᱟᱫᱚ ᱚᱱᱮ ᱚᱱᱠᱟ ᱟᱞᱮ ᱥᱮᱫ ᱫᱚ ᱵᱟᱨᱭᱟ ᱡᱟᱦᱟᱸ ᱥᱤᱨᱤᱡᱤᱱ ᱢᱮᱱᱟᱜᱼᱟ ᱦᱮᱸ ᱚᱱᱠᱟ ᱛᱮᱜᱮ ᱟᱫᱚ ᱟᱯᱮ ᱥᱮᱫ ᱫᱚ ᱚᱠᱟᱞᱮᱠᱟ
ᱦᱮᱸ ᱟᱞᱮ ᱥᱮᱫ ᱦᱚᱸ ᱚᱱᱠᱟ ᱜᱮ ᱚᱱᱟ ᱰᱮᱢ ᱢᱮᱱᱟᱜ ᱛᱮ ᱦᱟᱸᱜ ᱠᱮᱱᱮᱞ ᱠᱚ ᱦᱮᱡ ᱠᱟᱱᱛᱮ ᱵᱟᱨᱭᱟ ᱥᱤᱡᱤᱱ ᱜᱮ ᱱᱚᱝᱠᱟ ᱵᱚᱨᱥᱟ ᱨᱮᱦᱚᱸ ᱟᱨ ᱫᱷᱚᱨᱚᱱ ᱨᱮᱦᱚᱸ ᱮ ᱪᱟᱥ ᱠᱟᱵᱟ ᱚᱱᱟ ᱵᱟᱱᱟᱨ ᱥᱤᱡᱤᱱ ᱜᱮᱞᱮ ᱪᱟᱥ ᱟ ᱪᱟᱥ ᱫᱚ
ᱟ ᱟᱪᱪᱷᱟ ᱟᱫᱚ ᱟᱯᱮ ᱚᱱᱛᱮ ᱫᱚ ᱚᱱᱠᱮ ᱪᱮᱫ ᱠᱚᱯᱮ ᱪᱟᱥ ᱜᱮᱭᱟ?
ᱪᱟᱥ ᱵᱚᱞᱛᱮ ᱱᱚᱝᱠᱟ ᱵᱚᱨᱥᱟ ᱨᱮᱫᱚᱦᱟᱸᱜ ᱦᱩᱲᱩ ᱜᱮ ᱪᱟᱥ ᱦᱩᱭᱩᱜ-ᱟ᱾ ᱟᱨ ᱥᱚᱵᱡᱤ ᱫᱚ ᱚᱱᱠᱟ ᱞᱮᱠᱟ ᱫᱚ ᱵᱟᱝ ᱦᱟᱜ ᱡᱟᱦᱟᱸᱭ ᱥᱚᱵᱡᱤ ᱵᱮᱵᱥᱤ ᱠᱟᱱᱟ ᱠᱚ ᱟᱠᱚ ᱢᱤᱫ ᱵᱟᱨ ᱢᱮᱱᱟᱜ ᱠᱚᱣᱟ ᱩᱱᱠᱩ ᱫᱚᱠᱚ ᱪᱟᱥ ᱜᱮᱭᱟ, ᱦᱟᱸᱜ ᱜᱟᱰᱟ ᱟᱬᱮ ᱟᱲᱮ ᱡᱟᱦᱟᱸ ᱜᱚᱰᱟ ᱠᱚ ᱦᱮᱸ ᱜᱟᱰᱟ ᱢᱮᱱᱟᱜ-ᱟ ᱚᱱᱟ ᱜᱟᱰᱟ ᱠᱚᱨᱮᱜ ᱫᱚ ᱥᱚᱵᱡᱤ ᱵᱮᱸᱜᱟᱲ ᱵᱮᱸᱜᱟᱲ ᱠᱚ ᱨᱚᱦᱚᱭ ᱜᱮᱭᱟ ᱦᱩᱸ ᱟᱫᱚ ᱟᱵᱚ ᱥᱟᱱᱛᱟᱲ ᱫᱚ ᱚᱱᱠᱟ ᱞᱮᱠᱟ ᱢᱤᱫ ᱵᱟᱨ ᱢᱮᱱᱟᱜ ᱠᱚᱣᱟ ᱵᱟᱫ ᱵᱟᱠᱤ ᱩᱱᱠᱩ ᱡᱟ ᱠᱚᱭᱞᱟ ᱠᱚ ᱫᱤᱠᱩ ᱠᱚ ᱡᱟᱦᱟᱸ ᱢᱮᱱᱟᱜ ᱠᱚᱣᱟ ᱩᱱᱠᱩ ᱠᱚᱜᱮ ᱵᱤᱥᱤ ᱠᱚ ᱪᱟᱥᱟ ᱠᱩ ᱥᱚᱵᱽᱡᱤ ᱢᱚᱵᱡᱤ ᱫᱚ ᱟᱨ ᱛᱟ ᱟᱵᱚ ᱥᱟᱱᱛᱟᱲ ᱫᱚ ᱵᱮᱥᱤ ᱦᱩᱲᱩ ᱠᱚ ᱪᱟᱥᱟ ᱱᱚᱣᱟ ᱵᱚᱨᱥᱟ ᱨᱟᱠᱟᱵ ᱠᱟᱛᱮᱫ ᱤᱭᱟᱹ ᱠᱚᱨᱮ ᱫᱚ ᱦᱟᱸᱜ ᱵᱟᱹᱭᱦᱟᱹᱲ ᱠᱚᱨᱮ ᱫᱚ ᱚᱜᱠᱟ ᱦᱩᱲᱩ ᱪᱟᱥ ᱦᱩᱭᱩᱜ-ᱟ ᱱᱚᱝᱠᱟ ᱵᱟᱹᱫ ᱠᱚᱨᱮ ᱦᱮᱸ ᱜᱟᱰᱟ ᱫᱷᱟᱨᱮ ᱠᱚᱨᱮᱜ ᱡᱟᱦᱟᱸ ᱠᱷᱮᱛ ᱠᱚ ᱢᱮᱱᱟᱜ-ᱟ᱾ ᱡᱟᱦᱟᱸ ᱜᱷᱩᱴᱩ ᱜᱷᱩᱴᱩ ᱧᱚᱜ ᱠᱚᱨᱮ ᱠᱷᱮᱛ ᱠᱚ ᱢᱮᱱᱟᱜ-ᱟ ᱚᱱᱟ ᱠᱚᱨᱮᱫ ᱫᱚ ᱥᱚᱵᱽᱡᱤ ᱟᱞᱩ ᱛᱮ ᱛᱟᱯᱚᱨᱮ ᱠᱷᱚᱥᱞᱟ ᱛᱩᱲᱤ ᱚᱱᱟ ᱠᱚᱢᱟ ᱢᱮᱱᱟᱜ ᱜᱮ
ᱟᱪᱪᱷᱟ
ᱯᱟᱨᱟᱢᱩᱠ ᱢᱮᱱᱟᱜ-ᱟ ᱛᱟᱨᱯᱚᱨᱮ ᱟᱹᱞᱩ ᱢᱮᱱᱟᱜ-ᱟ ᱵᱞᱟᱛᱤ ᱵᱮᱸᱜᱟᱲ ᱢᱟᱹᱨᱤᱪ ᱚᱱᱟ ᱠᱚ ᱢᱮᱛᱟᱵ ᱛᱟᱯᱚᱨᱮ ᱚᱱᱟ ᱠᱷᱚᱱ ᱤᱭᱟᱹ ᱠᱟᱛᱮᱫ ᱵᱷᱤᱱᱰᱤ, ᱡᱚᱱᱰᱨᱟ, ᱜᱩᱦᱩᱢ,
ᱟᱪᱪᱷᱟ ᱜᱚᱝᱠᱮ ᱡᱟᱦᱟᱸ ᱠᱷᱚᱥᱞᱟ ᱵᱤᱱ ᱞᱟᱹᱭ ᱠᱮᱫᱟ ᱥᱮ ᱚᱱᱟ ᱫᱚ ᱟᱫᱚ ᱚᱱᱟ ᱫᱚ ᱩᱯᱨᱩᱢ ᱚᱱᱟᱫᱚ ᱩᱯᱨᱩᱢ ᱵᱟᱹᱱᱩᱜ-ᱟ᱾ ᱵᱟᱹᱱᱩᱜ ᱞᱤᱧᱟᱹ ᱟᱨᱠᱤ ᱚᱱᱟ ᱠᱷᱚᱥᱞᱟ ᱫᱚ ᱪᱮᱫᱠᱟᱱᱟ ᱟᱨ ᱪᱮᱫ ᱠᱟᱹᱢᱤᱮ ᱧᱮᱞ ᱜᱮᱭᱟᱭ
ᱚᱱᱟ ᱠᱷᱚᱥᱞᱟ ᱫᱚ ᱪᱮᱫ ᱞᱮᱠᱟᱱᱟᱜ ᱚᱱᱟ ᱛᱩᱲᱤ ᱥᱟᱛᱮᱜᱮ ᱠᱚ ᱮᱨᱟ ᱦᱮᱸ ᱛᱩᱲᱤ ᱞᱮᱠᱟᱜᱮ ᱟᱫᱚ ᱚᱱᱟᱫᱚ ᱦᱩᱰᱤᱧ ᱦᱩᱰᱤᱧ ᱫᱟᱢᱮᱜ-ᱟ ᱚᱱᱟ ᱛᱤᱞᱢᱤᱧ ᱵᱮᱱ ᱧᱮᱞ ᱠᱟᱫᱟ ᱛᱤᱞᱢᱤᱧ
ᱦᱮᱸ ᱦᱳᱭ ᱦᱳᱭ ᱛᱤᱞᱢᱤᱧ ᱫᱚ ᱧᱮᱞ ᱦᱩᱭ ᱟᱠᱟᱱᱟ
ᱦᱳᱭ ᱚᱱᱟ ᱦᱳᱭ ᱚᱱᱟᱜᱮ ᱚᱱᱟ ᱵᱷᱤᱛᱤᱨ ᱨᱮᱱᱟᱜ ᱚᱱᱟ ᱠᱷᱚᱥᱞᱟ ᱞᱮᱠᱟᱜᱮ ᱚᱱᱟ ᱛᱤᱞᱢᱤᱧ ᱦᱚᱸ ᱛᱤᱞᱢᱤᱧ ᱞᱮᱠᱟᱜᱮ ᱚᱱᱟ ᱠᱷᱚᱥᱞᱟ ᱫᱚ ᱵᱷᱤᱛᱤᱨ ᱨᱮ ᱚᱱᱠᱟᱜᱮ ᱛᱟᱦᱮᱱᱟ᱾
ᱦᱮᱸ ᱟᱫᱚ ᱛᱤᱞᱢᱤᱧ ᱢᱤᱫ ᱨᱚᱠᱚᱢ ᱠᱟᱱᱟ ᱠᱷᱚᱥᱞᱟ ᱢᱤᱫ ᱨᱚᱠᱚᱢ ᱦᱩᱸ
ᱟᱫᱚ ᱚᱱᱟᱫᱚ ᱟᱞᱮ ᱥᱮᱫ ᱫᱚ ᱚᱱᱮ ᱡᱮ ᱞᱟᱹᱭ ᱠᱮᱫ ᱞᱮᱠᱟ ᱟᱞᱮ ᱥᱮᱫ ᱦᱚᱸ ᱚᱱᱠᱟ ᱟᱹᱞᱩ ᱵᱮᱸᱜᱟᱲ ᱚᱱᱟ ᱠᱚ ᱟᱭᱳ ᱦᱳᱲᱳ ᱠᱚ ᱤᱱᱟᱹ ᱛᱟᱭᱚᱢ ᱛᱤᱞᱢᱤᱧ ᱠᱚ ᱚᱱᱟ ᱚᱱᱟ ᱠᱚ ᱠᱚ ᱮᱨ ᱜᱮᱭᱟ ᱟᱨ ᱚᱱᱟ ᱟᱲᱟᱜ ᱥᱚᱵᱽᱡᱤ ᱟᱱᱟᱡᱽ ᱠᱚᱫᱚ ᱵᱮᱥᱤ ᱪᱟᱥᱚᱜ ᱜᱮᱭᱟ ᱟᱞᱮᱥᱮᱫ ᱫᱚ ᱛᱚ ᱟᱞᱮ ᱥᱮᱫ ᱟᱫᱚ ᱚᱱᱠᱟ ᱫᱟᱜ ᱡᱮ ᱫᱟᱜ ᱠᱚ ᱛᱚᱢᱵᱟᱜ ᱜᱮᱭᱟ ᱛᱚ ᱟᱫᱚ ᱞᱟᱛᱟᱨ ᱧᱚᱜ ᱜᱮᱭᱟ ᱟᱞᱮ ᱥᱮ ᱡᱟᱦᱟᱸ ᱴᱚᱴᱷᱟ ᱠᱚ ᱢᱮᱱᱟᱜ-ᱟ ᱚᱱᱟᱨᱮ ᱡᱟᱦᱟᱸ ᱥᱮᱫ ᱨᱮᱱᱟᱜ ᱱᱚᱛᱮ ᱯᱚᱪᱷᱤᱢ ᱱᱟᱠᱷᱟ ᱨᱮᱱᱟᱜ ᱡᱟᱦᱟᱸ ᱫᱟᱜ ᱠᱚ ᱞᱤᱸᱜᱤ ᱟᱬᱜᱚᱱᱟ ᱡᱷᱚᱛᱚ ᱟᱞᱮ ᱥᱮᱫ ᱛᱮᱜᱮ ᱚᱱᱛᱮ ᱪᱟᱞᱟᱜ-ᱟ ᱟ ᱟᱫᱚ ᱚᱱᱛᱮ ᱠᱷᱟᱱ ᱫᱚ ᱚᱱᱛᱮ ᱫᱚ ᱟᱫᱚ ᱟᱞᱮ ᱥᱮᱫ ᱦᱚᱸ ᱦᱩᱲᱩ ᱜᱮ ᱡᱟᱹᱥᱛᱤ ᱫᱚ ᱪᱟᱥᱚᱜᱚᱜ-ᱟ ᱟᱫᱚ ᱡᱟᱦᱟᱸᱭ ᱠᱚᱣᱟᱜ ᱚᱱᱠᱟᱱ ᱟᱹᱞᱩ ᱦᱟᱥᱟ ᱢᱮᱱᱟᱜ-ᱟ ᱢᱮᱱᱫᱚ ᱦᱟᱥᱟ ᱛᱚ ᱟᱨ ᱚᱱᱟ ᱟᱹᱞᱩ ᱦᱟᱥᱟ ᱫᱚ ᱦᱩᱭᱩᱜ ᱠᱟᱱᱟ ᱚᱱᱮ ᱟᱹᱴᱷᱤᱭᱟᱹᱲ ᱦᱟᱥᱟ ᱨᱮᱫᱚ ᱵᱟᱝ ᱪᱟᱥ
ᱵᱟᱝ ᱪᱟᱥᱚᱜ-ᱟ᱾
ᱚᱱᱠᱟ ᱵᱟᱹᱞᱤᱭᱟᱹ ᱦᱟᱥᱟ ᱠᱷᱟᱱ ᱫᱚ ᱟᱫᱚ ᱱᱟᱯᱟᱭᱚᱜᱼᱟ ᱟᱫᱚ ᱟᱞᱮᱥᱮᱫ ᱫᱚ ᱚᱱᱠᱟ ᱟᱹᱞᱩ ᱪᱟᱥ ᱠᱚᱫᱚ ᱩᱱᱟᱹᱜ ᱫᱚ ᱵᱟᱹᱱᱩᱜᱼᱟ ᱚᱱᱟ ᱦᱩᱲᱳ ᱠᱚᱜᱮ ᱡᱟᱹᱥᱛᱤ ᱪᱟᱥᱚᱜᱼᱟ ᱵᱟᱨ ᱥᱤᱡᱤᱱ ᱜᱮ᱾
ᱟᱪᱪᱷᱟ ᱦᱮᱸ ᱟᱨ ᱱᱚᱝᱠᱟ ᱚᱲᱟᱜ ᱡᱚᱢ ᱞᱮᱠᱷᱟᱱ ᱵᱟᱝᱯᱮ ᱪᱟᱥ ᱜᱮᱭᱟ ᱥᱚᱵᱽᱡᱤ ᱠᱚ?
ᱦᱮᱸ ᱚᱲᱟᱜ ᱡᱚᱢ ᱞᱮᱠᱟ ᱦᱚᱸ ᱪᱟᱥ ᱦᱩᱭᱩᱜ ᱜᱮᱭᱟ ᱟᱨ ᱚᱱᱮ ᱟᱞᱮᱥᱮᱫ ᱫᱚ ᱚᱱᱮ ᱥᱚᱵᱡᱤ ᱵᱮᱥᱤ ᱪᱟᱥᱚᱜ ᱠᱷᱟᱹᱛᱤᱨ ᱛᱮ ᱟᱞᱮ ᱦᱚᱸ ᱟᱭᱢᱟ ᱜᱮ ᱥᱚᱵᱡᱤ ᱠᱚᱫᱚᱞᱮ ᱪᱟᱥ ᱜᱮᱭᱟ ᱟᱨ ᱚᱱᱮ ᱚᱲᱟᱜ ᱡᱚᱢ ᱟᱨ ᱚᱱᱮ ᱵᱟᱡᱟᱨ ᱠᱚᱨᱮ ᱟᱹᱠᱷᱨᱤᱧ ᱚᱱᱟ ᱠᱚᱦᱚᱸᱞᱮ ᱤᱫᱤ ᱜᱮᱭᱟ᱾
ᱟᱪᱪᱷᱟ ᱟᱨ ᱛᱟᱦᱚᱞᱮ ᱟᱲᱟᱜ ᱥᱟᱠᱟᱢ ᱠᱚᱫᱚ ᱪᱮᱫ ᱠᱚᱯᱮ ᱪᱟᱥᱟ ᱚᱱᱠᱟ ᱞᱮᱠᱟ?
ᱟᱲᱟᱜ ᱥᱟᱠᱟᱢ ᱠᱚᱫᱚ ᱚᱱᱮ ᱱᱮᱛᱟᱨ ᱫᱚ ᱫᱟᱜ ᱫᱤᱱ ᱛᱚ ᱚᱱᱮ ᱯᱟᱞᱚᱝ ᱠᱚ ᱮᱢᱟᱱ ᱟᱨ ᱩᱱᱟᱹᱜ ᱫᱚ ᱵᱟᱭ ᱦᱩᱭᱩᱜ ᱜᱮᱭᱟ ᱯᱟᱞᱚᱝ ᱫᱚ ᱟᱫᱚ ᱚᱱᱮ ᱯᱩᱭ ᱯᱩᱭ ᱟᱲᱟᱜ ᱠᱚ ᱟᱨ ᱤᱱᱟᱹ ᱛᱟᱭᱚᱢ ᱠᱟᱞᱞᱟ ᱠᱚ ᱚᱱᱟ ᱠᱚᱜᱮᱞᱮ ᱪᱟᱥ ᱜᱮᱭᱟ᱾
ᱦᱮᱸ
ᱟᱨ ᱡᱷᱤᱸᱜᱟᱹ ᱦᱮᱸ ᱚᱱᱟ ᱠᱚ ᱥᱚᱵᱡᱤ ᱠᱚ᱾
ᱦᱩᱸ
ᱚᱱᱟ ᱠᱚ ᱟᱲᱟᱜ ᱠᱚ᱾ ᱟᱨ ᱚᱱᱛᱮ ᱫᱚ ᱟᱞᱮ ᱥᱮᱫ ᱫᱚ ᱦᱩᱭᱩᱜ ᱠᱟᱱᱟ ᱥᱚᱥᱟ ᱟᱞᱮ ᱡᱟᱦᱟᱸ ᱨᱮ ᱢᱮᱱᱟᱜ ᱞᱮᱭᱟ ᱚᱱᱮ ᱫᱟᱜ ᱥᱚᱥᱟ ᱫᱚᱢᱮ ᱠᱚ ᱪᱟᱥ ᱜᱮᱭᱟ ᱟᱞᱮᱥᱮᱜ ᱫᱚ᱾
ᱟᱪᱪᱷᱟ ᱱᱚᱝᱠᱟ ᱛᱚᱨᱢᱩᱡᱽ ᱠᱚ ᱱᱚᱣᱟ ᱥᱤᱛᱩᱝ ᱫᱤᱱ ᱡᱟᱦᱟᱸ ᱛᱟᱵ ᱮᱱ?
ᱟᱨ ᱛᱚᱨᱢᱩᱡᱽ ᱠᱚᱫᱚ ᱟᱞᱮᱥᱮᱜ ᱫᱚ ᱚᱱᱠᱟ ᱫᱚ ᱵᱟᱠᱚ ᱪᱟᱥ ᱜᱮᱭᱟ ᱟᱯᱮ ᱥᱮᱫ ᱠᱚ ᱪᱟᱥ ᱜᱮᱭᱟ ᱛᱚᱨᱢᱩᱡᱽ?
ᱪᱟᱥ ᱫᱚ ᱚᱱᱠᱟ ᱞᱮᱠᱟ ᱫᱚ ᱵᱟᱝᱠᱚ ᱪᱟᱥᱟ ᱢᱤᱫ ᱵᱟᱨ ᱪᱟᱹᱥᱤ ᱫᱚ ᱢᱮᱱᱟᱜ ᱠᱚᱣᱟ ᱟᱨᱫᱷᱮᱠ ᱥᱚᱢᱚᱭ ᱚᱱᱟ ᱡᱷᱩᱠᱽ ᱨᱟᱠᱟᱵ ᱠᱚ ᱠᱟᱱ ᱜᱮᱠᱚ ᱚᱱᱠᱟ ᱤᱭᱟᱹ ᱵᱟᱹᱭᱦᱟᱹᱲ ᱡᱟᱦᱟᱸ ᱠᱚᱨᱮ ᱜᱷᱩᱴᱩ ᱧᱚᱜ ᱜᱮᱭᱟ ᱚᱱᱟ ᱠᱚᱨᱮ ᱫᱚᱠᱚ ᱪᱟᱥ ᱵᱟᱲᱟᱭ ᱜᱮᱭᱟ᱾ ᱫᱚᱢᱮ ᱮᱠᱴᱟ ᱫᱚ ᱵᱟᱹᱱᱩᱜ ᱠᱚᱣᱟ ᱵᱟᱹᱱᱩᱜ ᱫᱚ ᱟᱫᱚ ᱡᱮ ᱮᱠᱟᱞ ᱵᱟᱹᱱᱩᱜ ᱠᱚᱣᱟ ᱠᱚᱣᱟ ᱚᱱᱠᱟ ᱦᱚᱸ ᱞᱟᱹᱭ ᱵᱟᱝ ᱜᱟᱱᱚᱜᱼᱟ᱾
ᱟᱪᱪᱷᱟ
ᱢᱟᱱᱮ ᱳᱭ ᱦᱩᱰᱤᱧ ᱜᱟᱹᱰᱤᱛᱮ ᱢᱤᱫ ᱜᱟᱹᱰᱤ ᱜᱟᱱ ᱦᱩᱭᱩᱜ ᱞᱮᱠᱟ ᱫᱚᱠᱚ ᱪᱟᱥ ᱩᱥᱟᱹᱫ ᱜᱮᱭᱟ ᱢᱤᱫ ᱵᱟᱨ ᱦᱚᱲ ᱨᱮᱱ ᱫᱚ᱾
ᱟᱪᱪᱷᱟ ᱜᱚᱝᱠᱮ ᱟᱯᱮ ᱥᱮᱫ ᱨᱮᱱᱟᱜ ᱦᱟᱥᱟ ᱫᱚ ᱚᱠᱟᱞᱮᱠᱟ? ᱟᱞᱮ ᱫᱚ ᱡᱮᱢᱚᱱ ᱟᱹᱴᱷᱟᱹᱲ ᱧᱚᱜ ᱜᱮᱭᱟ ᱦᱟᱥᱟ ᱢᱟᱱᱮ ᱪᱟᱥ ᱦᱟᱥᱟ ᱠᱚ ᱠᱷᱮᱛ ᱨᱮᱱᱟᱜ ᱵᱟᱹᱞᱤᱭᱟᱹ ᱦᱟᱥᱟ ᱥᱮᱫ ᱚᱱᱠᱟ
ᱟᱞᱮ ᱥᱮᱫ ᱫᱚ ᱢᱟᱱᱮ ᱴᱷᱤᱭᱟᱹᱲ ᱫᱚ ᱵᱟᱹᱱᱩᱜᱼᱟ ᱚᱱᱠᱟ ᱠᱷᱮᱛ ᱫᱚ ᱢᱟᱱᱮ ᱟᱹᱴᱷᱤᱭᱟᱹᱟᱹᱲ ᱫᱚ ᱞᱟᱛᱟᱨ ᱧᱚᱜᱨᱮ ᱢᱮᱱᱟᱜᱼᱟ ᱦᱮᱸ ᱟᱨ ᱵᱟᱹᱞᱭᱟᱹ ᱦᱟᱥᱟ ᱠᱤᱪᱷᱩ ᱡᱟᱭᱜᱟ ᱟᱹᱰᱤ ᱨᱚᱠᱚᱢ ᱢᱮᱱᱟᱜᱼᱟ ᱟᱨᱠᱤ ᱦᱮᱸ᱾ ᱵᱟᱹᱞᱭᱟᱹ ᱦᱟᱥᱟ ᱢᱮᱱᱟᱜᱼᱟ ᱯᱟᱸᱠ ᱦᱟᱥᱟ ᱞᱮᱠᱟ ᱢᱮᱱᱟᱜᱼᱟ ᱵᱟᱹᱭᱦᱟᱹᱲ ᱥᱮᱫ ᱫᱚ ᱦᱮᱸ᱾
ᱵᱟᱹᱭᱦᱟᱹᱲ ᱪᱮᱛᱟᱱ ᱧᱚᱜ ᱠᱚᱨᱮ ᱫᱚ ᱵᱟᱹᱞᱭᱟᱹ ᱦᱟᱥᱟ ᱠᱟᱱᱟ᱾ ᱦᱮᱸ ᱱᱚᱛᱮ ᱵᱟᱹᱫᱽ ᱥᱮᱡ ᱫᱚ ᱚᱱᱠᱟ ᱫᱷᱩᱲᱤ ᱫᱷᱩᱲ ᱚᱱᱟ ᱫᱚ ᱵᱟᱹᱞᱭᱟᱹ ᱦᱚᱸ ᱵᱟᱝ ᱞᱟᱹᱭ ᱜᱟᱱᱚᱜᱼᱟ ᱟᱨ ᱞᱚᱥᱚᱫ ᱦᱚᱸ ᱵᱟᱝ ᱞᱟᱹᱭ ᱜᱟᱱᱚᱜᱼᱟ ᱫᱷᱩᱲᱤ ᱧᱚᱜ ᱞᱮᱠᱟᱱᱟᱜ᱾
ᱟᱪᱪᱷᱟ
ᱟᱯᱮ ᱚᱱᱛᱮ ᱜᱮ ᱚᱠᱟᱞᱮᱠᱟ ᱟᱯᱮ ᱥᱮᱫ ᱫᱚ ᱟᱹᱴᱷᱤᱭᱟᱹᱲ ᱜᱮ ᱵᱮᱥᱤ ᱵᱟᱝ?
ᱦᱮᱸ ᱟᱞᱮ ᱚᱱᱛᱮ ᱫᱚ ᱡᱚᱞᱟ ᱫᱤᱥᱚᱢ ᱟᱨ ᱟᱹᱴᱷᱤᱭᱟᱹᱲᱟ ᱫᱚᱢᱮ᱾ ᱟᱴᱷᱤᱭᱟᱹᱲ ᱦᱟᱥᱟ ᱜᱮ ᱡᱟᱹᱥᱛᱤ ᱢᱮᱱᱟᱜᱼᱟ ᱟᱞᱮ ᱚᱱᱛᱮ ᱫᱚ ᱫᱚᱢᱮ ᱢᱤᱫ ᱫᱷᱟᱢ ᱪᱟᱞᱟᱜᱼᱟ ᱪᱟᱞᱟᱣ ᱞᱮᱱᱠᱷᱟᱱ ᱡᱟᱸᱜᱟ ᱨᱮᱫᱚ ᱜᱚᱴᱟᱢ ᱞᱚᱥᱚᱫ ᱦᱤᱡᱩᱜᱼᱟ ᱟᱨᱠᱤ ᱫᱚᱢ ᱟᱨ ᱩᱢᱻᱵᱚᱞᱚ ᱪᱟᱞᱟᱜᱼᱟ ᱚᱱᱠᱟ ᱜᱟᱹᱰᱭᱟᱹ ᱩᱛᱟᱹᱨᱚᱜᱼᱟ ᱡᱚᱞᱟ ᱫᱤᱥᱚᱢ ᱥᱮ
ᱦᱮᱸ ᱟᱨ ᱱᱚᱝᱠᱟ ᱠᱚ ᱞᱟᱪ ᱠᱚ ᱵᱟᱝ ᱧᱮᱞᱚᱜᱼᱟ ᱚᱱᱠᱟ ᱞᱮᱠᱟ
ᱵᱟᱝ ᱚᱝᱠᱟ ᱞᱮᱠᱟ ᱫᱚ ᱵᱟᱝ ᱧᱮᱞᱚᱜ ᱜᱮᱭᱟ
ᱟᱞᱮ ᱥᱮᱫ ᱫᱚ ᱠᱚᱨᱞᱟᱡ ᱷᱟᱥᱟ ᱦᱚᱸ ᱢᱮᱱᱟᱜᱼᱟ ᱠᱤᱪᱷᱩ ᱤᱭᱟᱹ ᱠᱚᱨᱮᱫ ᱫᱚ ᱫᱷᱤᱨᱤ ᱧᱚᱜ ᱜᱮᱭᱟ ᱫᱷᱤᱨᱤ ᱫᱤᱥᱚᱢ ᱢᱟᱱᱮ ᱵᱟᱹᱫ ᱠᱚᱨᱮᱜ ᱫᱚ ᱫᱷᱤᱨᱤ ᱫᱚᱢᱮ ᱧᱟᱢᱚᱜᱼᱟ ᱥᱤ ᱭᱟᱢ ᱥᱮ ᱥᱤ ᱥᱤ ᱛᱮ ᱫᱷᱤᱨᱤ ᱫᱚᱢᱮ ᱱᱮᱛᱟᱨ ᱫᱚ ᱴᱮᱟᱠᱴᱟᱨ ᱛᱮᱠᱚ ᱥᱤ ᱫᱟᱥᱮ ᱫᱚᱢᱮ ᱫᱷᱤᱨᱤ ᱜᱮ ᱡᱮᱨ ᱠᱚᱜᱼᱟ ᱱᱟᱦᱮᱞ ᱛᱮᱢ ᱥᱤ ᱨᱮᱦᱚᱸ ᱞᱮᱵᱮᱫ ᱛᱮᱦᱚᱢ ᱧᱟᱢᱟ ᱤᱭᱟ ᱥᱩᱢᱚᱹᱭ ᱦᱚᱸ ᱪᱟ ᱦᱩᱲᱩ ᱨᱚᱦᱚᱭ ᱥᱩᱢᱚᱭ ᱦᱚᱸ ᱤᱭᱟ ᱥᱩᱢᱟᱹᱭ ᱦᱚᱸ ᱫᱷᱤᱨᱤ ᱧᱟᱢᱟ ᱵᱟᱹᱫᱽ ᱠᱚᱨᱮ
ᱩᱩᱸ
ᱟᱪᱷᱟ ᱜᱚᱝᱠᱮ ᱞᱟᱦᱟ ᱛᱮᱫᱚ ᱟᱵᱚ ᱛᱚ ᱥᱟᱱᱛᱟᱲ ᱠᱚᱫᱚ ᱯᱨᱟᱭ ᱜᱮᱵᱚᱱ ᱧᱮᱞ ᱵᱟᱲᱟ ᱟᱠᱟᱫᱟ ᱪᱮᱫᱟᱜ ᱥᱮ ᱜᱚᱴᱟᱜᱮ ᱞᱟᱦᱟ ᱛᱮᱫᱚ ᱯᱟᱹᱦᱤᱞ ᱫᱚ ᱱᱟᱦᱮᱞ ᱛᱮᱜᱮ ᱵᱚᱱ ᱪᱟᱥᱟᱥ ᱛᱟᱦᱮᱸᱫ ᱟᱫᱚ ᱟ ᱱᱮᱛᱟᱨ ᱫᱚ ᱟᱞᱮ ᱥᱮᱫ ᱫᱚ ᱚᱱᱮ ᱴᱮᱠᱴᱟᱨ ᱠᱚ ᱦᱮᱡ ᱟᱠᱟᱱ ᱛᱮ ᱚᱱᱟ ᱴᱮᱠᱴᱟᱨ ᱛᱮᱜᱮ ᱪᱟᱥ ᱠᱚᱫᱚ ᱦᱳᱭᱳᱜ ᱠᱟᱱᱟ ᱟᱫᱚ ᱱᱟᱦᱮᱞ ᱫᱚ ᱩᱱᱟᱹᱜᱴᱟᱝ ᱫᱚ ᱵᱟᱠᱚ ᱡᱚᱲᱟᱣᱫᱟ ᱟᱨ ᱰᱟᱹᱝᱨᱤ ᱠᱚᱦᱚᱸ ᱩᱨᱤᱡ ᱠᱚ ᱦᱚᱸ ᱩᱱᱟᱹᱜ ᱜᱟᱱ ᱫᱚ ᱵᱟᱠᱚ ᱟᱹᱥᱩᱞᱮᱫ ᱠᱚᱛᱮ ᱟᱫᱚ ᱚᱱᱟ ᱫᱚ ᱱᱟᱦᱮᱞ ᱱᱚᱛᱮ ᱫᱚ ᱵᱟᱝ ᱟᱫᱚ ᱟᱯᱮ ᱥᱮᱫ ᱫᱚ ᱪᱮᱫ ᱛᱮ ᱛᱟᱦᱚᱞᱮ ᱪᱟᱥ ᱠᱚᱫᱚ ᱦᱳᱭᱳᱜ ᱜᱮᱭᱟ
ᱟᱞᱮ ᱥᱮᱱ ᱦᱚᱸ ᱟᱹᱰᱤ ᱜᱟᱱ ᱜᱮ ᱵᱟᱹᱱᱩᱜ ᱠᱚᱣᱟ ᱦᱩ ᱵᱟᱝᱠᱚ ᱟᱹᱥᱩᱞᱮᱫ ᱠᱚᱣᱟ ᱱᱮᱛᱟᱨ ᱫᱚ ᱢᱤᱫ ᱵᱟᱨ ᱚᱲᱟᱜ ᱨᱮ ᱢᱮᱱᱟᱜᱼᱟ ᱱᱟᱦᱮᱞ ᱫᱚ ᱥᱮ ᱚᱱᱠᱟ ᱰᱟᱝᱨᱟ ᱠᱚᱦᱚᱸ ᱠᱚ ᱟᱹᱥᱩᱞ ᱟᱠᱟᱜ ᱠᱚ ᱦᱮᱸ ᱟᱞᱮᱨᱮ ᱨᱮᱱ ᱦᱚᱸ ᱢᱮᱱᱟᱜ ᱠᱚᱜᱮᱭᱟ ᱢᱤᱫ ᱡᱚᱲ ᱨᱮᱫᱚ ᱢᱮᱱᱟᱜ ᱠᱤᱱ ᱜᱮᱭᱟ ᱢᱤᱫᱴᱮᱱ ᱱᱟᱦᱮᱞ ᱫᱚ ᱢᱮᱱᱟᱜ ᱜᱮᱭᱟ ᱟᱫᱚ ᱠᱟᱹᱴᱤᱡ ᱥᱟᱸᱜᱮ ᱦᱚᱸ ᱥᱟᱸᱜᱮ ᱧᱚᱜ ᱜᱮᱭᱟ ᱟᱫᱚ ᱮᱠᱟᱞ ᱡᱩᱚᱫᱤ ᱴᱮᱠᱴᱟᱨ ᱵᱷᱚᱨᱥᱟ ᱛᱮᱢᱮ ᱪᱟᱥᱟ ᱛᱟᱞᱦᱮ ᱛᱚ ᱚᱱᱟ ᱴᱮᱠᱴᱟᱨ ᱨᱮᱱᱟᱜ ᱮᱜ ᱠᱟᱹᱣᱰᱤ ᱮᱢ ᱛᱮᱜᱮ ᱛᱚ ᱟᱢ ᱟᱫᱷᱮᱠ ᱛᱟᱯᱚᱨᱮ ᱥᱟᱨ ᱪᱟᱯᱟᱱ ᱢᱟ ᱢᱮᱱᱟᱜ ᱜᱮ ᱛᱟᱦᱞᱮ ᱯᱳᱯᱮᱷᱴ ᱨᱮ ᱵᱟᱝ ᱵᱩᱡᱷᱟᱹᱜ ᱠᱟᱱᱟ ᱨᱚᱦᱚᱭ ᱞᱮᱠᱷᱟᱡ ᱚᱱᱟ ᱡᱚᱢ ᱴᱩᱠᱩ ᱦᱩᱭᱩᱜ ᱠᱟᱱᱟ ᱛᱟᱨ ᱵᱤᱥᱤ ᱫᱚ ᱵᱟᱝ ᱦᱩᱭᱩᱜ ᱠᱟᱱᱟ ᱟᱫᱚ ᱠᱷᱟᱡ ᱫᱚ ᱚᱱᱟᱛᱮ ᱢᱤᱫ ᱡᱚᱨ ᱰᱟᱝᱨᱟ ᱫᱚᱦᱚ ᱦᱳᱭ ᱠᱟᱱᱟ ᱟᱫᱚ ᱢᱟᱱᱮ ᱮᱠᱟᱞᱛᱮ ᱰᱟᱝᱨᱟ ᱛᱮᱦᱚᱸ ᱪᱟᱥ ᱫᱚ ᱵᱟᱝ ᱜᱟᱱᱚᱜ ᱠᱟᱱᱟ ᱪᱮᱫᱟᱜ ᱥᱮ ᱮᱠᱟᱞ ᱛᱮ ᱰᱟᱝᱨᱟ ᱛᱮ ᱡᱩᱫᱤᱢ ᱪᱟᱥᱟ ᱛᱟᱦᱚᱞᱮ ᱛᱚ ᱟᱢ ᱫᱚ ᱢᱮᱫᱴᱮᱱ ᱠᱷᱮᱛ ᱥᱤ ᱛᱮᱜᱮ ᱞᱚᱥᱚᱫ ᱛᱮᱜᱮ ᱢᱤᱫ ᱫᱤᱱ ᱞᱟᱜᱟᱣ ᱢᱮᱭᱟ ᱦᱮᱸ ᱟᱨ ᱚᱱᱟ ᱚᱱᱟ ᱥᱩᱨ ᱥᱩᱯᱩᱨ ᱠᱚᱨᱮᱱ ᱡᱟᱦᱟᱸ ᱛᱤᱱᱟᱹᱜ ᱦᱚᱲ ᱠᱚ ᱢᱮᱱᱟᱜ ᱠᱚᱣᱟ ᱩᱱᱠᱩ ᱫᱚ ᱴᱮᱟᱠᱴᱟᱨ ᱛᱮ ᱢᱤᱫ ᱫᱤᱱ ᱛᱮᱠᱚ ᱞᱚᱥᱚᱫ ᱜᱚᱫ ᱠᱟᱜᱼᱟ ᱨᱚᱦᱚᱭ ᱜᱚᱫ ᱠᱟᱜᱼᱟ ᱠᱚ ᱩ‌ ᱟᱨ ᱟᱢ ᱫᱚ ᱛᱟᱞᱦᱮᱢ ᱯᱟᱹᱪᱷᱟᱹᱜ ᱠᱟᱱᱟ ᱛᱟᱞᱦᱮ ᱮᱠᱞᱟ ᱜᱮ ᱵᱟᱹᱫᱽ ᱨᱮ ᱛᱟᱦᱮᱸ ᱵᱟᱹᱭᱦᱟᱹᱲ ᱛᱟᱦᱮᱱ ᱦᱩᱭᱩᱜ ᱛᱟᱢᱟ ᱟᱫᱚ ᱚᱱᱟᱛᱮ ᱚᱱᱟ ᱮᱠᱞᱟ ᱡᱮᱢᱚᱱ ᱟᱞᱚ ᱛᱟᱦᱮᱱ ᱦᱩᱭᱩᱜ ᱢᱟ ᱩᱱᱠᱩ ᱥᱟᱶᱛᱮ ᱜᱮ ᱡᱮᱢᱚᱱ ᱜᱩᱴᱤᱭᱟᱹᱜ ᱢᱟ ᱚᱱᱟᱛᱮ ᱢᱤᱫ ᱪᱟᱥ ᱫᱚ ᱱᱚᱝᱠᱟ ᱴᱮᱟᱠᱴᱟᱨ ᱛᱮᱞᱮ ᱥᱤ ᱦᱚᱪᱚᱭᱟ ᱦᱮᱸ ᱟᱨ ᱢᱤᱫ ᱫᱷᱟᱣ ᱞᱚᱥᱚᱫ ᱫᱚ ᱦᱟᱸᱜ ᱰᱟᱝᱨᱟ ᱱᱟᱦᱮᱞ ᱛᱮᱞᱮ ᱞᱚᱥᱚᱫᱟ ᱮᱸᱰᱮ ᱠᱷᱟᱱ ᱫᱚ ᱩᱱᱠᱩ ᱥᱟᱶᱛᱮ ᱜᱮ ᱦᱩᱭᱩᱜᱼᱟ ᱰᱟᱝᱨᱟ ᱱᱟᱦᱮᱞ ᱫᱚ ᱩᱱᱫᱚ ᱟᱞᱜᱟᱜᱼᱟ ᱞᱚᱥᱚᱫᱚᱜᱼᱟ ᱛᱟᱦᱚᱞᱮ ᱢᱤᱫ ᱫᱷᱟᱣ ᱥᱤ ᱞᱮᱠᱷᱟᱡ ᱜᱮ ᱯᱩᱨᱟᱹᱣᱱᱟ ᱟᱨ ᱵᱟᱠᱷᱟᱡ ᱫᱚ ᱯᱮ ᱫᱷᱟᱣ ᱥᱤ ᱦᱳᱭᱳᱟ ᱥᱮ ᱵᱟᱨ ᱫᱷᱟᱣ ᱥᱤ ᱦᱳᱭᱳᱼᱟ ᱞᱚᱥᱚᱴ ᱠᱚᱨᱛᱮ ᱜᱮᱞᱮ ᱟᱫᱚ ᱰᱟᱝᱨᱟ ᱱᱟᱦᱮᱞ ᱛᱮ ᱵᱟᱨ ᱫᱷᱟᱹᱣ ᱥᱤ